ᱦᱮᱸ, ᱟᱫᱚ ᱡᱚᱛᱚ ᱱᱟᱯᱟᱭ ᱜᱮᱛᱚ?
ᱦᱩᱸ, ᱱᱟᱯᱟᱭ ᱜᱮ ᱾
ᱟᱪᱪᱷᱟ, ᱟᱪᱪᱷᱟ ᱾ ᱤ ᱢᱟᱲᱟᱝᱟ ᱠᱚᱞ ᱨᱮᱢᱟ ᱨᱚᱯᱚᱲ ᱞᱮᱱᱟ ᱞᱟᱝ, ᱟᱫᱚ ᱱᱤᱛᱚᱜ ᱫᱚ ᱤᱧ ᱡᱟᱦᱟᱸᱱᱟᱜ ᱤᱫᱤᱭᱟᱛᱮ ᱞᱟᱝ ᱨᱚᱯᱚᱲ ᱞᱮᱜᱮ ᱥᱮ ᱪᱮᱫ?
ᱦᱮᱸ, ᱡᱟᱦᱟᱸᱱᱟᱜ ᱤᱫᱤᱭᱟᱛᱮᱜ ᱜᱮ ᱞᱟᱝ ᱨᱚᱯᱚᱲ ᱞᱮᱱ ᱜᱮ ᱾
ᱦᱮᱸ, ᱱᱤᱛᱚᱜ ᱢᱟ ᱦᱩᱞ ᱢᱟᱦᱟ ᱢᱟ ᱯᱟᱨᱚᱢ ᱮᱱᱟ ᱾
ᱦᱮᱸ, ᱦᱩᱞ ᱢᱟᱦᱟ ᱢᱟ ᱯᱟᱨᱚᱢ ᱮᱱᱟ ᱾
ᱟᱫᱚ ᱦᱩᱞ ᱢᱟᱦᱟ ᱪᱮᱫ ᱞᱮᱠᱟ ᱵᱤᱱ ᱯᱟᱞᱚᱱ ᱵᱟᱲᱟ ᱠᱮᱜᱼᱟ? ᱠᱚᱞᱮᱡᱽ ᱨᱮᱵᱤᱱ ᱛᱟᱦᱮᱸ ᱞᱮᱱᱟ ᱥᱮ ᱚᱲᱟᱜ ᱥᱮᱫ ᱵᱤᱱ ᱪᱟᱞᱟᱣ ᱞᱮᱱᱟ?
ᱚᱲᱟᱜ ᱥᱮᱫ ᱨᱮᱫᱚ ᱵᱟᱹᱞᱤᱧ ᱪᱟᱞᱟᱣ ᱟᱠᱟᱱᱟ, ᱱᱚᱛᱮ ᱠᱚᱞᱮᱡᱽ ᱥᱮᱫ ᱨᱮᱜᱮ ᱞᱤᱧ ᱛᱟᱦᱮᱸ ᱞᱮᱱᱟ ᱾ ᱱᱚᱛᱮ ᱨᱮᱜᱮ ᱴᱩᱠ ᱱᱚᱝᱠᱟ ᱯᱟᱞᱚᱱ ᱵᱟᱲᱟ ᱦᱩᱭᱮᱱᱟ, ᱡᱟᱦᱟᱸ ᱞᱮᱠᱟ ᱵᱚᱱ ᱯᱟᱞᱚᱱᱟ ᱡᱟᱦᱟᱸ ᱥᱮᱛᱟᱜ ᱯᱟᱭᱟᱨ ᱨᱮ ᱵᱮᱨᱮᱫ ᱠᱟᱛᱮᱫ ᱾ ᱠᱟᱹᱴᱤᱡ ᱛᱩᱯᱩ ᱯᱷᱟᱨᱪᱟ ᱠᱟᱛᱮᱫ ᱥᱤᱫᱩ ᱠᱟᱹᱱᱩᱣᱟᱜ ᱩᱱᱠᱤᱱ ᱟᱵᱚᱨᱤᱱ ᱢᱟᱨᱟᱝ ᱜᱚᱝᱠᱮ ᱡᱟᱦᱟᱸᱭ ᱠᱤᱱ ᱛᱟᱯᱟᱢ ᱞᱮᱱᱟ, ᱤᱝᱨᱮᱡ ᱤᱫᱤᱭᱟᱛᱮ ᱾ ᱩᱱᱠᱤᱱ ᱠᱟᱹᱴᱤᱡ ᱜᱚᱰ ᱰᱚᱵᱚᱜ ᱡᱚᱦᱟᱨ ᱠᱟᱛᱮ ᱛᱟᱯᱚᱨᱮ ᱚᱱᱟ ᱨᱩᱢ ᱠᱚᱨᱮ ᱜᱮ ᱛᱟᱦᱮᱸ ᱦᱩᱭ ᱞᱮᱱᱟ ᱾
ᱟᱪᱪᱷᱟ ᱟᱪᱪᱷᱟ ᱾ ᱟᱹᱞᱤᱧ ᱦᱚᱸ ᱚᱲᱟᱜ ᱢᱟ ᱵᱟᱹᱞᱤᱧ ᱪᱟᱞᱟᱣ ᱫᱟᱲᱮᱭᱟᱜ ᱠᱟᱱ ᱛᱟᱦᱮᱸᱫ ᱚᱱᱟ ᱠᱷᱟᱹᱛᱤᱨ ᱱᱚᱰᱮ ᱱᱚᱰᱮ ᱠᱚᱞᱮᱡᱽ ᱨᱮᱜᱮ ᱯᱟᱞᱚᱱ ᱦᱩᱭ ᱞᱮᱱᱟ ᱾ ᱟᱫᱚ ᱠᱚᱞᱮᱡᱽ ᱨᱮᱢᱟ ᱤᱱᱠᱟᱹ ᱵᱟᱠᱚ ᱤᱡᱟᱹᱭᱟ᱾ ᱟᱫᱚ ᱱᱚᱰᱮ ᱥᱩᱨ ᱨᱮᱜᱮ ᱥᱟᱱᱛᱟᱲ ᱟᱛᱩ ᱢᱮᱱᱟᱜᱼᱟ, ᱦᱮᱸ ᱾ ᱚᱸᱰᱮ ᱪᱟᱞᱟᱣ ᱦᱩᱭ ᱞᱮᱱᱟ, ᱚᱸᱰᱮ ᱡᱟᱭᱦᱳᱠ ᱚᱱᱟ ᱚᱱᱟ ᱢᱟᱲᱟᱝ ᱨᱮᱱᱟᱜ ᱚᱱᱟ ᱚᱱᱩᱥᱴᱷᱟᱱ ᱢᱟ ᱵᱟᱹᱞᱤᱧ ᱧᱮᱞ ᱫᱟᱲᱮᱭᱟᱜ ᱛᱟᱦᱮᱸ ᱱᱤᱭᱟᱹ ᱢᱟ ᱫᱩᱠ ᱫᱤᱱ ᱠᱟᱱᱟ ᱾ ᱟᱫᱚ ᱚᱸᱰᱮ ᱯᱟᱞᱚᱱ ᱵᱟᱲᱟ ᱞᱮᱜᱼᱟ ᱠᱚ, ᱡᱟᱭᱦᱳᱠ ᱢᱟᱨᱟᱝ ᱢᱟᱨᱟᱝ ᱦᱚᱲ ᱠᱚᱠᱚ ᱦᱮᱡ ᱞᱮᱱᱟ ᱾ ᱩᱱᱠᱩ ᱢᱟᱨᱟᱝ ᱦᱚᱲ ᱠᱚ ᱠᱟᱹᱴᱤᱡ ᱞᱟᱹᱭ ᱵᱟᱲᱟᱭ ᱠᱮ ᱚ ᱱᱤᱭᱟᱹ ᱥᱚᱢᱚᱱᱫᱷᱮ ᱪᱮᱫ ᱠᱷᱟᱹᱛᱤᱨ ᱵᱚᱱ ᱯᱟᱞᱚᱱ ᱵᱟᱲᱟᱭᱟ ᱾ ᱪᱮᱫ ᱠᱷᱟᱹᱛᱤᱨ ᱵᱚᱱ, ᱚᱠᱚᱭ ᱠᱟᱱᱟ ᱠᱚ ᱥᱤᱫᱩ ᱠᱟᱹᱱᱦᱩ, ᱚᱠᱚᱭ ᱤᱭᱟᱹ ᱦᱩᱞ ᱢᱟᱦᱟᱴᱟᱜ ᱪᱮᱫ ᱠᱷᱟᱹᱛᱤᱨ ᱵᱚᱱ ᱯᱟᱞᱚᱱᱟ ᱚᱱᱟ ᱤᱫᱤ ᱛᱮᱠᱚ ᱞᱟᱹᱭ ᱵᱟᱲᱟ ᱠᱮᱜᱼᱟ ᱾ ᱟᱨ ᱚᱱᱟ ᱛᱟᱨᱯᱚᱨᱮ ᱫᱤᱱ ᱜᱮ, ᱢᱤᱫᱴᱟᱝ ᱯᱷᱩᱴᱵᱚᱞ ᱠᱷᱮᱞᱳᱸᱰ ᱨᱮᱱᱟᱜ ᱵᱮᱵᱚᱥᱛᱷᱟ ᱞᱮᱭᱟ ᱠᱚ ᱟᱨᱪᱮᱫ ᱚᱱᱟ ᱟᱛᱩ ᱨᱮ ᱾ ᱟᱫᱚ ᱚᱱᱟ ᱧᱮᱞ ᱠᱟᱹᱴᱤᱡ ᱪᱟᱞᱟᱣ ᱵᱟᱲᱟ ᱦᱩᱭ ᱞᱮᱱᱟ ᱾ ᱦᱳᱭ, ᱱᱤᱝᱠᱟ ᱜᱮ ᱾
ᱦᱩᱸ
ᱦᱚᱸ ᱞᱟᱹᱭ ᱵᱤᱱ᱾
ᱟᱞᱮ ᱱᱚᱛᱮ ᱨᱮᱦᱚᱸ ᱚᱱᱠᱟ ᱜᱮᱞᱮ ᱮᱱᱦᱤᱞᱳᱜ ᱜᱮ ᱠᱟᱹᱴᱤᱡ, ᱛᱤᱠᱤᱱ ᱵᱟᱝ ᱦᱩᱭᱩᱜᱼᱟ ᱮᱤ ᱪᱟᱞᱟᱣ ᱞᱮᱱᱟ ᱟᱞᱮ ᱦᱚᱸ ᱵᱚᱞ ᱵᱚᱞᱛᱷᱤᱭᱟᱹ ᱟᱹᱰᱤ ᱜᱟᱱ ᱜᱟᱛᱮ ᱜᱤᱫᱽᱨᱟᱹ ᱠᱚ ᱪᱟᱞᱟᱣ ᱞᱮᱱᱟᱞᱮ᱾ ᱴᱮᱱᱤᱥ ᱵᱚᱞ ᱛᱷᱤᱭᱟᱹ ᱞᱮ ᱪᱟᱣ ᱞᱮᱱᱟ ᱱᱚᱸᱰᱮ ᱠᱷᱚᱡ ᱮᱠᱴᱩ ᱡᱷᱟᱹᱞ ᱧᱚᱜ ᱦᱩᱭᱩᱜᱼᱟ ᱟᱞᱮ ᱱᱚᱰᱮ ᱠᱷᱚᱱ ᱛᱟᱸᱦᱮᱱᱟ ᱚᱸᱰᱮ ᱠᱷᱚᱱ ᱦᱩᱭᱩᱜ ᱛᱟᱢᱟ ᱛᱤᱱᱟᱹᱜ ᱫᱚᱥ ᱠᱤᱞᱳᱢᱤᱴᱟᱨ᱾ ᱪᱟᱞᱟᱣ ᱮᱱᱟᱞᱮ ᱪᱟᱞᱟᱣ ᱠᱟᱛᱮ ᱚᱸᱰᱮ ᱟᱹᱰᱤ ᱠᱷᱮᱞ ᱠᱮᱫᱟᱞᱮ ᱠᱷᱮᱞ ᱢᱟᱞᱮ ᱠᱷᱮᱞ ᱠᱮᱫᱟ ᱠᱤᱱᱛᱩ, ᱠᱷᱮᱞ ᱨᱮᱢᱟᱞᱮ ᱦᱟᱨᱟᱭ ᱮᱱᱟᱞᱮ ᱯᱮᱭᱟ ᱞᱮ ᱜᱚᱞ ᱞᱮ ᱡᱚᱢ ᱠᱮᱫᱟ᱾ ᱪᱮᱥᱴᱟ ᱞᱮᱫᱟᱞᱮ ᱜᱳᱞ ᱨᱮᱱᱟᱜ, - - ᱜᱳᱞ ᱠᱮᱫᱟᱞᱮ ᱜᱳᱞ ᱵᱟᱞᱮ ᱫᱟᱲᱮᱭᱟᱫᱟ ᱟᱨ ᱪᱮᱥᱴᱟ ᱞᱮᱫᱟ ᱟᱹᱰᱤ ᱜᱟᱱ ᱠᱤᱱᱛᱩ ᱞᱮ ᱜᱚᱞ ᱞᱮ ᱡᱚᱢ ᱠᱮᱫ ᱛᱮᱞᱮ ᱦᱟᱨᱟᱣ ᱮᱱᱟ ᱟᱹᱰᱤ ᱠᱷᱹᱞ ᱠᱚᱞᱮ ᱧᱮᱞ ᱵᱟᱲᱟ ᱠᱮᱫᱟ ᱵᱷᱟᱜᱤ ᱜᱮ ᱦᱩᱭᱮᱱᱟ᱾ ᱟᱞᱮ ᱠᱟᱹᱴᱤᱡ ᱞᱮ ᱟᱹᱲᱤᱥ ᱧᱚᱜ ᱮᱱᱟ ᱟᱫᱚ ᱠᱷᱮᱞ ᱢᱟᱞᱮ ᱦᱟᱨᱟᱣ ᱮᱱᱟ ᱛᱚ ᱟᱫᱚ,
ᱦᱩᱸ
ᱟᱫᱚ ᱞᱮ ᱨᱩᱣᱟᱲ ᱮᱱᱟ ᱨᱩᱢ ᱤᱭᱟᱹ ᱥᱮᱱ ᱜᱮ᱾
ᱦᱳᱭ ᱤᱱᱠᱟᱹ ᱦᱟᱨ ᱡᱤᱛ ᱫᱚ ᱛᱟᱸᱦᱮᱱ ᱜᱮᱭᱟ ᱪᱮᱫ ᱪᱤᱠᱟᱹ ᱫᱟᱲᱮᱭᱟᱜ ᱵᱤᱱ᱾ ᱦᱚᱸ ᱟᱞᱮ ᱦᱚᱸ ᱠᱷᱮᱞ ᱠᱚᱫᱚᱞᱮ ᱪᱟᱞᱟᱣ ᱵᱟᱲᱟ ᱞᱮᱱᱟ ᱟᱹᱰᱤ ᱯᱟᱹᱦᱤᱞ, ᱱᱮᱛᱟᱨ ᱫᱚ ᱵᱟᱝ ᱪᱟᱞᱟᱣ ᱵᱟᱲᱟ ᱦᱩᱭ ᱠᱟᱱᱟ᱾ ᱱᱮᱛᱟᱨ ᱫᱚ ᱵᱟᱝ ᱪᱟᱞᱟᱣ ᱵᱟᱲᱟ ᱦᱩᱭᱩᱜ ᱠᱟᱱᱟ ᱦᱮᱸ᱾ ᱟᱫᱚ ᱱᱤᱭᱟᱹ ᱫᱷᱟᱣ ᱜᱩᱞ ᱢᱟᱦ ᱫᱚ ᱱᱤᱝᱠᱟᱹ ᱜᱮ, ᱵᱟᱝᱠᱷᱟᱱ ᱚᱲᱟᱜ ᱨᱮ ᱛᱟᱦᱮᱸᱞᱮᱱ ᱠᱷᱟᱱ ᱫᱚ, ᱚᱲᱟᱜ ᱨᱮᱫᱚ ᱩᱰᱤ ᱮᱴᱟᱜ ᱨᱚᱠᱚᱢ᱾ ᱚᱲᱟᱜ ᱨᱮᱫᱚ ᱩᱵᱤ ᱮᱴᱟᱜ ᱨᱚᱠᱚᱢ ᱜᱮ ᱢᱟᱱᱮ ᱯᱟᱞᱚᱱ ᱦᱩᱭ ᱠᱚᱜ-ᱟ ᱾ ᱦᱩᱞ ᱢᱟᱦᱟ ᱫᱚ ᱮᱱᱮᱡ ᱥᱮᱨᱮᱧ ᱦᱳᱭ ᱚᱹᱰᱤ ᱱᱟᱯᱟᱭ ᱜᱮ᱾
ᱦᱩᱸ ᱡᱮᱢᱚᱱ ᱟᱞᱮ ᱡᱟᱦᱟᱸ ᱟᱹᱛᱩ ᱛᱟᱞᱮ ᱱᱚᱰᱮ ᱟᱭᱢᱟ ᱱᱚᱲᱮ ᱤᱧᱢᱟ ᱮᱴᱟᱜ ᱥᱮᱫ ᱨᱮ ᱢᱤᱱᱟᱹᱧᱟ᱾ ᱵᱟᱡᱟᱨ ᱨᱮ ᱢᱤᱱᱟᱹᱧᱟ᱾ ᱛᱚ ᱢᱮᱫᱽᱱᱤᱯᱩᱨ ᱵᱟᱡᱟᱨ ᱨᱮ ᱢᱤᱱᱟᱹᱧᱟ᱾ ᱟᱫᱚ ᱟᱞᱮ ᱟᱹᱛᱩ ᱥᱩᱨ ᱨᱮ ᱢᱤᱫᱴᱤᱡ ᱟᱹᱛᱩ ᱢᱮᱱᱟᱜᱼᱟ᱾ ᱚᱱᱟ ᱟᱹᱛᱩ ᱨᱮᱫᱚ ᱤᱭᱟᱹ ᱡᱟᱹᱥᱛᱤ ᱧᱚᱜ ᱥᱮᱬᱟ ᱧᱚᱜ ᱜᱮᱠᱚ ᱢᱟᱱᱟᱣ ᱜᱮᱭᱟ ᱛᱚ᱾ ᱚᱸᱰᱮ ᱜᱮ ᱵᱚᱞ ᱠᱷᱮᱞᱳᱰ ᱠᱚ ᱦᱩᱭᱩᱜᱼᱟ᱾ ᱢᱟᱱᱮ ᱢᱟᱱᱟᱣ ᱠᱚ ᱦᱩᱭᱩᱜᱼᱟ᱾ ᱛᱟᱯᱚᱨᱮ ᱟᱵᱚᱣᱟᱼᱜ ᱥᱟᱱᱛᱟᱲ ᱨᱮᱱᱟᱼᱜ ᱟᱹᱨᱤ ᱪᱟᱹᱞᱤ ᱠᱚ ᱥᱤᱠᱷᱱᱟᱹᱛ ᱠᱚ ᱤᱭᱟᱹ ᱠᱚ ᱚᱸᱰᱮ ᱜᱮ ᱦᱩᱭᱩᱜ ᱜᱮᱭᱟ᱾
ᱟᱪᱪᱷᱟ - ᱟᱪᱪᱷᱟ ᱩᱰᱮ ᱱᱟᱯᱟᱭ, ᱩᱰᱮ ᱱᱟᱯᱟᱭ᱾
ᱟᱨ ᱢᱟᱡᱮ ᱢᱫᱷᱮ ᱚᱱᱟ ᱫᱤᱭᱟᱛᱮ ᱠᱟᱹᱴᱤᱡ ᱞᱮ ᱛᱚᱵᱮ ᱵᱟᱲᱟᱭ ᱜᱮᱭᱟ ᱛᱟᱞᱦᱮ ᱪᱮᱫ ᱞᱮᱠᱟᱠᱷᱟᱱ ᱪᱮᱫ ᱞᱮᱠᱟ ᱱᱟᱯᱟᱭᱚᱜᱼᱟ᱾ ᱟᱵᱚᱣᱟᱼᱜ ᱱᱚᱣᱟ ᱥᱟᱶᱛᱟ ᱥᱚᱢᱟᱡᱽ᱾
ᱦᱳᱭ ᱚᱱᱟ ᱠᱚ ᱫᱤᱱᱨᱮ ᱚᱱᱟ ᱠᱚᱦᱚᱸ ᱨᱚᱯᱚᱲ ᱫᱚ ᱫᱚᱨᱠᱟᱨ, ᱟᱞᱮᱦᱚᱸ ᱚᱱᱟ ᱦᱩᱞ ᱢᱟᱦᱟ ᱠᱚᱨᱮ ᱡᱟᱦᱟᱱᱟᱼᱜ ᱟᱵᱚᱣᱟᱼᱜ ᱥᱟᱶᱟᱱᱛᱟᱲ ᱨᱮᱱᱟᱜ ᱢᱟᱦᱟ ᱠᱚᱨᱮ ᱫᱚ ᱚᱱᱟ ᱠᱚ ᱟᱵᱚ ᱪᱤᱠᱟᱹᱛᱮᱵᱚᱱ ᱢᱟᱲᱟᱝᱜᱼᱟ᱾ ᱪᱤᱠᱟᱹᱛᱮ ᱱᱤᱭᱟᱹ ᱟᱵᱚᱣᱟᱼᱜ ᱱᱤᱭᱟᱹ ᱥᱟᱶᱛᱟ ᱵᱚᱱ ᱠᱟᱹᱴᱤᱡ ᱢᱟᱲᱟᱝ ᱥᱮᱫ ᱵᱚᱱ ᱤᱫᱤᱭᱟ᱾ ᱟᱵᱚᱨᱤᱱ ᱜᱤᱫᱽᱨᱟᱹ ᱠᱚ ᱪᱤᱠᱟᱹᱛᱮ ᱟᱨᱚ ᱪᱮᱛᱟᱱ - ᱪᱮᱛᱟᱱ ᱡᱟᱭᱜᱟ ᱠᱚᱨᱮ ᱵᱚᱱ ᱤᱫᱤ ᱠᱚᱣᱟ᱾ ᱟᱵᱚ ᱪᱤᱠᱟᱹ ᱛᱮᱵᱚᱱ ᱪᱟᱞᱟᱜᱼᱟ᱾ ᱚᱱᱟ ᱤᱫᱤᱭᱟᱛᱮ ᱨᱚᱯᱚᱲ ᱵᱟᱲᱟ᱾ ᱨᱚᱯᱚᱲ ᱠᱟᱹᱴᱤᱡ ᱨᱚᱯᱚᱲ ᱫᱚ ᱨᱚᱯᱚᱲ ᱵᱟᱲᱟᱭ ᱦᱩᱭᱩᱜ ᱜᱮᱭᱟ᱾ ᱟᱨ ᱤᱱᱠᱟᱹᱱ ᱫᱤᱱ ᱨᱮᱜᱮ ᱡᱚ ᱠᱷᱟᱱ ᱡᱚᱛᱚ ᱦᱚᱲ ᱡᱚᱢᱟᱜ ᱟᱵᱚᱱ ᱢᱤᱫ ᱡᱟᱭᱜᱟᱨᱮ ᱡᱩᱢᱤᱫᱚᱜ ᱟᱵᱚᱱ, ᱤᱱᱠᱟᱱ ᱫᱤᱱ ᱠᱚᱨᱮ ᱜᱮ ᱚᱱᱟ ᱠᱚᱫᱚ ᱞᱟᱹᱭ ᱫᱚ ᱫᱚᱨ ᱠᱟᱨ ᱥᱮ ᱵᱟᱝ?
ᱦᱩᱸ ᱱᱤᱭᱟᱹ ᱫᱚ ᱠᱟᱹᱴᱤᱡ ᱫᱤᱱ ᱜᱮ ᱞᱟᱹᱭ ᱫᱚᱨᱠᱟᱨ᱾ ᱟᱨ ᱡᱮᱢᱚᱱ ᱱᱚᱜᱼᱚᱭ ᱢᱮᱱᱟᱜ ᱵᱚᱱᱟ ᱱᱚᱝᱠᱟ ᱠᱷᱟᱹᱞᱤ- ᱠᱷᱟᱹᱞᱤ ᱡᱟᱦᱟᱸᱭ ᱠᱚᱜᱮ᱾ ᱯᱟᱲᱦᱟᱣ ᱠᱚᱵᱚᱱ ᱠᱚᱨᱟᱣ ᱯᱟᱲᱦᱟᱜ ᱠᱟᱱ ᱜᱮᱭᱟᱵᱚᱱ ᱡᱟᱦᱟᱸᱭ ᱠᱚ ᱵᱟᱵᱚᱱ ᱯᱟᱲᱦᱟᱜ ᱠᱟᱱ ᱜᱮᱭᱟ᱾ ᱛᱚᱵᱩ ᱡᱟᱦᱟᱱᱟᱼᱜ ᱵᱚᱱ ᱪᱮᱥᱴᱟᱭᱢᱟ, ᱟᱵᱚ ᱦᱚᱸ ᱡᱟᱛᱮ ᱟᱵᱚᱣᱟᱼᱜ ᱾ ᱥᱚᱢᱟᱡᱽ ᱨᱮ ᱠᱟᱹᱴᱤᱡ ᱵᱷᱟᱜᱤ ᱵᱚᱱ ᱪᱮᱥᱴᱟᱭ ᱢᱟ᱾ ᱡᱟᱛᱮ ᱵᱷᱟᱜᱤ ᱵᱚᱱ ᱠᱚᱨᱟᱣ ᱢᱟ᱿
ᱦᱳᱭ ᱥᱚᱢᱟᱡᱽ ᱞᱟᱹᱜᱤᱫ ᱡᱟᱦᱟᱱᱟᱼᱜ ᱠᱤᱪᱷᱩ ᱥᱚᱢᱟᱡᱽ ᱵᱚᱱ ᱮᱢ ᱫᱟᱲᱮᱭᱟᱭ ᱢᱟ ᱥᱮ ᱵᱟᱝ᱾
ᱦᱩᱸ- ᱦᱩᱸ ᱚᱱᱟᱜᱮ᱾
ᱟᱵᱚ ᱟᱵᱚᱨᱤᱱ ᱟᱭᱳ ᱵᱟᱵᱟ ᱠᱚ᱾ ᱮᱢ ᱠᱟᱫ ᱵᱚᱱᱟ ᱱᱤᱭᱟᱹ ᱯᱟᱲᱦᱟᱣ ᱦᱚᱪᱚ ᱟᱠᱟᱫ ᱵᱚᱱᱟ ᱠᱚ, ᱠᱤ ᱟᱵᱚᱨᱮᱱ ᱥᱚᱢᱟᱡᱽ ᱦᱚᱸ ᱠᱟᱹᱴᱤᱡ ᱪᱩᱞᱩᱝ ᱦᱚᱭᱛᱳ ᱟᱵᱚ᱾ ᱠᱟᱹᱴᱤᱡ ᱮᱢ ᱠᱟᱜ ᱵᱚᱱ ᱛᱮ ᱦᱭᱛᱳ ᱠᱟᱹᱴᱤᱡ ᱢᱟᱲᱟᱝ ᱵᱚᱱ ᱞᱟᱦᱟ ᱵᱚ ᱫᱟᱲᱮ ᱠᱟᱣᱫᱟ ᱥᱮ ᱪᱮᱫ᱾
ᱦᱮᱸ ᱟᱵᱩ ᱠᱚ ᱮᱢ ᱠᱟ
ᱡᱮ ᱥᱚᱢᱟᱡ ᱮᱢ ᱨᱩᱣᱟᱹᱲ
ᱟᱨ ᱱᱚᱜᱼᱚᱭ ᱡᱮ ᱱᱚᱫᱚ ᱱᱚᱝᱠᱟ ᱫᱟᱜ ᱠᱚ ᱦᱩᱭᱩᱜ ᱠᱟᱱ ᱜᱮᱭᱟ ᱟᱫᱚ᱾ ᱪᱟᱥᱵᱟᱥ ᱠᱚ ᱱᱚᱜᱼᱚ ᱱᱚᱝᱠᱟ ᱦᱩᱭᱩᱜ ᱠᱟᱱᱟ᱾ ᱟᱫᱚ ᱪᱟᱥᱵᱟᱥ ᱠᱚᱫᱚ ᱛᱤᱱᱟᱹᱜ ᱡᱷᱟᱹᱞᱟ ᱟᱫᱚ ᱱᱳᱛᱮ ᱨᱮ ᱚᱱᱛᱮ ᱫᱚ ᱪᱮᱠᱟ ᱦᱩᱭᱩᱜ ᱠᱟᱱᱟ ᱥᱮ ᱵᱟᱝᱟ ᱚᱱ? ᱫᱚ᱿
ᱱᱚᱛᱮ ᱨᱮᱢᱟ ᱠᱟᱹᱴᱤᱡ ᱮᱸᱻ ᱥᱚᱦᱚᱨ ᱮᱨᱤᱭᱟ ᱛᱚ ᱟᱫᱚ᱾ ᱛᱟᱣ ᱠᱤᱪᱷᱩ - ᱠᱤᱪᱷᱩ ᱤᱭᱟᱹ ᱫᱚ ᱢᱮᱱᱟᱜ ᱜᱮᱭᱟ᱾ ᱟᱹᱛᱩ ᱫᱤᱥᱚᱢ ᱫᱚ ᱢᱮᱱᱟᱜ ᱜᱮᱭᱟ ᱦᱮᱸ᱿ ᱟᱫᱚ ᱚᱱᱟ ᱠᱚᱨᱮ ᱫᱚ ᱱᱚᱛᱮ ᱫᱚ ᱨᱚᱦᱚᱭ ᱯᱩᱨᱟᱹᱣ ᱟᱨᱟᱢᱵᱷᱚ ᱟᱠᱟᱼᱼ ᱠᱟᱨᱚᱱ ᱱᱚᱛᱮ ᱫᱚ ᱢᱟᱲᱟᱝ ᱠᱷᱚᱱᱜᱮ ᱫᱟᱜ ᱮᱫ ᱛᱟᱦᱮᱸᱫ ᱫᱚ ᱦᱮᱸᱼᱼ ᱛᱚ ᱱᱚᱛᱮ ᱫᱚ ᱛᱚᱲᱟ ᱠᱚᱠᱚ ᱜᱤᱲᱤᱭᱟᱛᱮᱜ ᱱᱤᱛᱚᱜ ᱫᱚ ᱨᱚᱦᱚᱭ ᱠᱚ ᱟᱨᱟᱢᱵᱷ ᱜᱚᱫ ᱠᱟᱜᱼᱟ᱾ ᱠᱤᱱᱛᱩ ᱟᱨ ᱡᱩᱫᱤᱧ ᱞᱟᱹᱭᱟ ᱟᱞᱮ ᱚᱲᱟᱜ ᱥᱮᱫ ᱛᱚ ᱚᱲᱟᱜ ᱥᱮᱫ ᱫᱚ ᱮᱭᱛᱚ ᱱᱤᱛᱚᱜ ᱫᱟᱜ ᱵᱟᱲᱟᱭᱼᱼ ᱭᱮᱭ ᱛᱚᱲᱟ ᱠᱚᱞᱮ ᱜᱤᱲᱤ ᱵᱟᱲᱟ ᱟᱠᱟᱫ ᱜᱮᱭᱟ᱾ ᱮᱭ ᱦᱟᱨᱟᱜ ᱠᱟᱱᱟ ᱛᱷᱚᱲᱟ᱾
ᱱᱚᱛᱮ ᱨᱮᱦᱚᱸ ᱚᱱᱠᱟ ᱜᱮ ᱪᱟᱥ ᱵᱟᱵᱲᱟ ᱫᱚ ᱦᱩᱭᱩᱜ ᱠᱟᱱᱟ ᱩᱱᱟᱹᱜ ᱫᱟᱜ ᱵᱟᱭ ᱫᱟᱜ ᱮᱫᱟᱭ᱾ ᱠᱤᱱᱛᱩ ᱱᱚᱜᱼᱚᱭ ᱡᱮ ᱫᱟᱜ ᱮᱫᱟᱭ ᱱᱚᱝᱠᱟ ᱡᱤᱴᱤᱠ ᱡᱩᱴᱤᱠ ᱟᱨ ᱱᱚᱛᱮᱱᱟᱜ ᱡᱟᱭᱜᱟ ᱦᱩᱭᱩᱜ ᱠᱟᱱᱟᱼᱼ ᱯᱩᱨᱟᱹ ᱯᱩᱨᱟᱹᱴᱟ ᱫᱚ ᱵᱟᱝ ᱥᱚᱢᱟᱱ ᱜᱮᱭᱟ ᱢᱟᱱᱮ ᱥᱚᱢᱟᱱ ᱫᱚ ᱥᱚᱢᱟᱱ ᱜᱮᱭᱟ ᱢᱟᱱᱮ ᱚᱠᱟ ᱠᱚᱨᱮ ᱛᱚ ᱠᱷᱩᱵᱼᱼ ᱩᱥᱩᱞ ᱜᱮᱭᱟ ᱚᱱᱟ ᱠᱚ ᱡᱟᱭᱜᱟ ᱨᱮ ᱫᱟᱜ ᱠᱚ ᱵᱟᱝ ᱴᱚᱵᱟᱜ ᱜᱮᱭᱟ, ᱟᱨ ᱚᱱᱟ ᱠᱚ ᱵᱷᱟᱜᱤᱞᱮᱠᱟ ᱟᱰᱤ ᱞᱚᱥᱚᱫᱚᱜᱼᱟ ᱡᱮᱢᱚᱱ ᱚᱠᱟ ᱠᱚ ᱡᱟᱭᱜᱟ ᱨᱮ ᱫᱟᱜ ᱠᱚ ᱛᱚᱸᱵᱟᱜ ᱟᱠᱟᱱᱟ ᱚᱱᱟ ᱠᱚ ᱡᱟᱭᱜᱟ ᱨᱮᱫᱚ ᱴᱩᱠ ᱴᱟᱠ ᱱᱚᱜᱼᱚᱭᱼᱼ ᱦᱩᱲᱩ ᱠᱚᱠᱚ ᱮᱨ ᱟᱠᱟᱜ ᱜᱮᱭᱟ᱾ ᱛᱟᱯᱚᱨᱮ ᱛᱚᱲᱟ ᱠᱚᱠᱚ ᱮᱨ ᱟᱠᱟᱜ ᱜᱮᱭᱟ ᱛᱟᱯᱚᱨᱮ ᱚᱠᱟ ᱠᱚᱨᱮ ᱦᱩᱭ ᱟᱠᱟᱱᱟ ᱢᱟᱱᱮ ᱚᱠᱟ ᱠᱚᱨᱮᱼᱼ ᱡᱟᱭᱜᱟᱴᱟᱜ ᱫᱟᱜ ᱛᱟᱦᱮᱱ ᱜᱮᱭᱟ ᱡᱟᱹᱥᱛᱤ ᱧᱚᱜ ᱚᱱᱟ ᱠᱚᱨᱮ ᱫᱚ ᱚᱱᱟ ᱠᱚᱨᱮ ᱫᱚ ᱠᱟᱹᱴᱤᱡ ᱛᱚᱲᱟ ᱠᱚ ᱦᱟᱨᱟ ᱧᱚᱜ ᱟᱠᱟᱱᱟ ᱱᱚᱜᱼᱚᱭ ᱛᱚᱲᱟ ᱠᱚᱠᱚᱼᱼ ᱛᱩᱫ ᱮᱫᱟ ᱛᱚᱲᱟ ᱠᱚ ᱛᱩᱫ ᱠᱟᱛᱮᱫ ᱵᱟᱹᱫᱽ ᱠᱚᱠᱚ ᱥᱤᱭᱮᱫᱟ᱾ ᱴᱨᱟᱠᱴᱚᱨ ᱠᱚᱛᱮ ᱤᱭᱟᱹ ᱠᱚᱛᱮ ᱞᱟᱜᱟᱭᱮᱫ ᱠᱚᱣᱟ ᱠᱚ ᱠᱟᱹᱢᱤᱱ ᱠᱚ᱾ ᱠᱟᱹᱢᱤ ᱪᱟᱞᱟᱜ ᱠᱟᱱᱟ ᱱᱚᱜᱼᱚᱭ ᱵᱟᱹᱫᱽ ᱵᱟᱹᱫᱽ ᱵᱟᱹᱭᱦᱟᱹᱲ ᱠᱚᱨᱮ ᱱᱚᱜᱼᱚᱭ ᱛᱤᱱᱟᱹᱜ ᱱᱟᱯᱟᱭ ᱱᱚᱝᱠᱟ ᱵᱚᱱ ᱠᱟᱹᱢᱤ ᱡᱚᱝᱟᱜ ᱠᱟᱱᱟ ᱟᱵᱚᱼᱼ ᱢᱮᱱᱟᱜ ᱵᱚᱱᱟ ᱛᱤᱱᱟᱹᱜ ᱨᱟᱹᱥᱠᱟᱹ ᱜᱮ ᱟᱨ ᱚᱱᱟ ᱵᱟᱹᱫᱽᱼᱼ ᱨᱮᱱᱟᱜ ᱡᱟᱦᱟᱸ ᱚᱱᱮ ᱥᱚ ᱦᱤᱡᱩᱫᱚᱜ ᱚᱛ ᱨᱮᱱᱟᱜ ᱛᱤᱱᱟᱹᱜ ᱱᱟᱯᱟᱭ ᱥᱚ ᱵᱩᱡᱷᱟᱹᱜᱼᱟ᱾ ᱚᱱᱟ ᱥᱚᱦᱚᱨ ᱵᱟᱡᱟᱨ ᱦᱮᱡ ᱠᱟᱛᱮ ᱚᱱᱟ ᱥᱚ ᱦᱚᱸ ᱵᱟᱝ ᱧᱟᱢᱚᱜ ᱠᱟᱱᱟ᱾
ᱟᱫᱚ ᱵᱟᱝᱠᱷᱟᱱ ᱟᱵᱚᱣᱟᱜ ᱟᱹᱛᱩ ᱫᱤᱥᱚᱢ ᱨᱤᱱ ᱜᱤᱫᱽᱨᱟᱹ ᱫᱚᱼᱼ ᱫᱟᱜ ᱦᱮᱡ ᱞᱮᱱᱠᱷᱟᱱ ᱜᱮ ᱯᱟᱹᱦᱤᱞ ᱫᱚ ᱦᱚᱯᱚᱱ ᱨᱮ ᱮᱠᱫᱚᱢ ᱜᱤᱫᱽᱨᱟᱹ ᱜᱤᱫᱽᱨᱟᱹ ᱨᱮᱼᱼ ᱫᱟᱜ ᱦᱮᱡ ᱞᱮᱱᱠᱷᱟᱱ ᱜᱮ ᱦᱟᱥᱟ ᱨᱮᱱ ᱦᱚᱸ ᱚᱱᱟ ᱥᱚᱸᱫᱷᱟᱲ ᱥᱚ ᱜᱮ ᱦᱤᱡᱩᱜᱼᱟ᱾ ᱟᱨ
ᱵᱟᱡᱟᱨ ᱨᱮᱢᱟ ᱚᱱᱠᱟ ᱢᱟ ᱵᱟᱝᱜᱮ ᱱᱟ. ᱣ ᱜᱚᱴᱟ ᱜᱮ ᱜᱚᱴᱟ ᱠᱚ ᱰᱷᱟ. ᱞᱟᱹᱭ ᱪᱟᱵᱟ ᱟᱠᱟᱫᱟ ᱦᱟᱸᱜ ᱦᱟᱥᱟ ᱚᱸᱰᱮᱧ ᱧᱟᱢᱮᱫᱼᱼ
ᱵᱟᱵᱚᱱ ᱧᱟᱢᱮᱫᱟ ᱚᱱᱮ ᱚᱱᱠᱟᱼᱼ
ᱚ ᱟᱨ ᱪᱮᱫ ᱵᱚᱱ ᱪᱤᱠᱟᱹ ᱫᱟᱲᱮᱭᱟᱜ? ᱱᱤᱭᱟᱹ ᱫᱟᱜ ᱫᱤᱱ ᱨᱮ ᱪᱷᱩᱴᱤ ᱠᱚᱠᱚ ᱮᱢ ᱵᱟᱲᱟ ᱞᱮᱭᱟ ᱠᱤᱱᱛᱩ ᱱᱤᱭᱟᱹ ᱠᱚᱨᱮ ᱦᱚᱸᱼᱼ ᱟᱨ ᱪᱮᱫ ᱠᱚ ᱠᱟᱹᱢᱤ ᱛᱟᱨ ᱦᱮᱡ ᱮᱱ? ᱛᱮ ᱚᱲᱟᱜ ᱦᱚᱸ ᱵᱟᱝ ᱪᱟᱞᱟᱣ ᱵᱟᱲᱟ ᱜᱟᱱᱚᱜ ᱠᱟᱱᱟ ᱤᱧ ᱫᱚ ᱵᱷᱟᱵᱤ ᱞᱤᱭᱟᱹᱧᱼᱼ ᱡᱮ ᱱᱤᱭᱟᱹ ᱫᱟᱜ ᱫᱤᱱ ᱨᱮ ᱪᱟᱥ ᱠᱟᱹᱢᱤ ᱪᱟᱞᱟᱣ ᱦᱩᱭᱩᱜᱼᱟ ᱚᱲᱟᱜ᱾ ᱠᱤᱱᱛᱩ ᱪᱟᱥ ᱠᱟᱹᱢᱤ ᱦᱚᱸ ᱵᱟᱝ ᱪᱟᱞᱟ ᱜᱟᱱ ᱞᱮᱱᱟ ᱟᱨ ᱪᱮᱫᱤᱧ ᱞᱟᱹᱭᱟ? ᱟᱲᱤᱥ ᱜᱤᱧ ᱵᱩᱡᱷᱟᱹᱣᱮᱫᱼᱟ ᱚᱲᱟᱜ ᱦᱚᱸ ᱪᱟᱞᱟᱜ ᱥᱟᱱᱟᱧ ᱠᱟᱱᱟ᱾
ᱚᱲᱟᱜ ᱢᱟ ᱪᱟᱞᱟᱣ ᱥᱟᱱᱟ ᱠᱟᱱ ᱜᱮᱭᱟ ᱪᱮᱫ ᱮᱢ ᱪᱤᱠᱟᱹᱭᱟ ᱱᱚᱝᱠᱟ ᱜᱮ᱾ ᱚ ᱵᱟᱦᱮᱨ ᱨᱮ ᱢᱮᱱᱟᱜ ᱵᱚᱱ ᱠᱚᱵᱚᱱ ᱯᱟᱲᱦᱟᱜ ᱠᱟᱱᱟ ᱚᱲᱟᱜ ᱨᱮ ᱱᱚᱸᱰᱮ ᱤᱱᱥᱴᱩᱴᱩᱴ ᱦᱚᱸ ᱵᱟᱠᱚ ᱪᱷᱩᱴᱤ ᱵᱟᱠᱚ ᱮᱢᱟ ᱵᱚᱱ ᱠᱟᱱᱟ᱾ ᱯᱚᱨᱤᱠᱷᱟ ᱦᱚᱸᱠᱚ ᱥᱟᱢᱱᱮ ᱠᱮᱫ ᱛᱟᱵᱚᱱᱟ᱾ ᱟᱵᱚ ᱱᱚᱸᱰᱮ ᱵᱚᱱ ᱯᱟᱲᱦᱟᱜ ᱠᱟᱱᱟ ᱡᱚ ᱥᱮᱛᱟᱜ ᱨᱮ ᱵᱮᱨᱮᱫ ᱮᱱᱟᱢ ᱫᱟᱹᱛᱟᱹᱱᱤ ᱯᱟᱨᱪᱟ ᱠᱟᱛᱮᱫᱼᱼ ᱡᱟᱦᱟᱱᱟᱜ ᱠᱷᱟᱹᱡᱟᱹᱲᱤ ᱠᱚ ᱡᱚᱢ ᱵᱟᱲᱟ ᱛᱮ ᱟᱵᱚᱣᱟᱜ ᱟᱨ ᱵᱳᱭ ᱠᱚ ᱟᱛᱮ ᱮᱢ ᱫᱩᱲᱩᱵ ᱮᱱᱟ ᱫᱩᱲᱩᱵ ᱮᱱᱟᱢ ᱠᱟᱹᱴᱤᱡ ᱮᱢ ᱯᱟᱲᱦᱟᱣ ᱧᱚᱜ ᱮᱱᱟ ᱠᱟᱴᱤ ᱱᱚᱶᱟ ᱠᱚᱥᱪᱮᱱ ᱵᱟᱢ ᱧᱟᱢ ᱮᱫᱟ ᱦᱟᱱᱟ ᱠᱚᱥᱪᱮᱱ ᱵᱟᱢ ᱧᱟᱢ ᱮᱫᱟ᱾ ᱧᱟᱢ ᱯᱟᱸᱡᱟᱭᱮᱫᱟ ᱯᱟᱸᱡᱟ ᱠᱟᱛᱮ ᱠᱷᱟᱛᱟ ᱨᱮ ᱚᱞᱼᱼ ᱟᱵᱟᱨ ᱚᱱᱟᱜᱮ ᱚᱞ ᱠᱟᱛᱮᱜ ᱚᱱᱟ ᱵᱟᱨ ᱵᱟᱨ ᱯᱟᱲᱦᱟᱣ ᱛᱟᱯᱚᱨᱮᱼᱼ ᱵᱚᱱ ᱟᱨ ᱠᱤᱪᱷᱩ ᱜᱷᱟ. ᱲᱤᱡ ᱯᱟᱲᱦᱟᱣ ᱦᱩᱭ ᱠᱟᱛᱮ ᱛᱩᱯᱩᱱ ᱥᱚᱢᱚᱭ ᱦᱮᱡ ᱮᱱᱟ ᱛᱩᱯᱩ ᱠᱟᱛᱮᱜ ᱛᱩᱯᱩ ᱦᱩᱭ ᱮᱱᱟ᱾ ᱛᱩᱯᱩ ᱠᱟᱛᱮᱫᱼᱼ ᱫᱟᱠᱟ ᱡᱚᱢ ᱪᱟᱞᱟᱜᱼᱟ ᱫᱟᱠᱟ ᱡᱚᱢ ᱠᱟᱛᱮ ᱦᱮᱡ ᱠᱟᱛᱮᱫ ᱟᱵᱟᱨ ᱠᱟᱹᱴᱤᱡ ᱯᱟᱲᱦᱟᱣ ᱫᱩᱲᱩᱵ ᱵᱟᱲᱟ ᱦᱩᱭᱮᱱᱟ ᱠᱟᱹᱴᱤᱡᱼᱼ ᱵᱟᱢ ᱫᱩᱲᱩᱵ ᱞᱮᱱᱠᱷᱟᱱ ᱛᱮᱦᱚᱸ ᱵᱟᱭ ᱜᱟᱱᱚᱜ-ᱟ ᱥᱟᱢᱟᱝ ᱨᱮ ᱯᱚᱨᱤᱠᱷᱟ᱾ ᱵᱟᱠᱷᱟᱱ ᱪᱤᱠᱟᱹ ᱞᱮᱠᱟᱛᱮ ᱚᱱᱟ ᱠᱷᱟᱛᱟ ᱮᱢᱟᱢᱟ ᱠᱚ ᱥᱟᱫᱟ ᱯᱤᱥᱴᱟ ᱡᱚᱢᱟ ᱦᱚᱴᱚ ᱠᱟᱜ ᱪᱮᱫ ᱨᱮᱢ ᱚᱞᱟ ᱚᱱᱟᱜᱮ ᱫᱚᱢ ᱯᱟᱲᱦᱟᱣ ᱟᱫ ᱪᱟᱯ ᱫᱚ ᱵᱚᱞᱛᱮ ᱦᱩᱭᱩᱜ ᱠᱟᱱᱟ ᱯᱟᱲᱦᱟᱣ ᱨᱮ ᱱᱚᱜ-ᱚᱭ ᱪᱷᱩᱴᱤ ᱵᱟᱹᱱᱩᱜ-ᱟ ᱱᱚᱣᱟ ᱤᱥᱠᱩᱞ ᱠᱚᱞᱮᱡᱽ ᱨᱮ ᱥᱩᱫᱷᱩ ᱵᱟᱨ ᱵᱟᱨ ᱜᱮ ᱠᱤᱪᱷᱩ ᱢᱟᱥ ᱵᱟᱝ ᱪᱟᱞᱟᱜ ᱠᱟᱱᱟ ᱢᱤᱫ ᱢᱟᱥ ᱯᱚᱨᱮ ᱠᱷᱟᱱ ᱜᱮ ᱟᱵᱟᱨ ᱯᱚᱨᱤᱠᱷᱟ ᱱᱚᱣᱟ ᱯᱚᱨᱤᱠᱷᱟ ᱫᱚ ᱵᱟᱝ ᱦᱟᱱᱟ ᱯᱚᱨᱤᱠᱷᱟ᱾
ᱦᱮ,
ᱢᱟᱱᱮ ᱡᱮ ᱱᱚᱜ-ᱚᱭ ᱠᱟᱹᱴᱤᱡ ᱠᱟᱹᱴᱤᱡ ᱥᱟᱱᱛᱤ ᱧᱚᱜ ᱦᱟᱞᱠᱟᱜ-ᱟ ᱛᱟᱭ ᱧᱟᱢᱚᱜ ᱢᱟ ᱠᱷᱟᱹᱞᱤ ᱵᱚᱦᱚᱜ ᱨᱮ ᱠᱷᱟᱹᱞᱤ ᱪᱟᱯ ᱪᱟᱯ ᱢᱮᱱᱟᱜ-ᱟ ᱠᱷᱟᱹᱞᱤ ᱠᱷᱟᱹᱞᱤ ᱯᱚᱨᱤᱠ ᱯᱚᱨᱤᱠᱠᱷᱟ ᱯᱚᱨᱤᱠᱠᱷᱟ ᱯᱚᱨᱤᱠᱠᱷᱟ ᱟᱨ ᱚᱲᱟᱜ ᱪᱟᱞᱟᱜ ᱨᱮᱱᱟᱜ ᱥᱩᱡᱳᱜᱽ ᱦᱚᱸ ᱵᱟᱭ ᱧᱟᱢᱚᱜ ᱠᱟᱱᱟ᱾ ᱡᱩᱫᱤ ᱵᱟᱨ ᱫᱤᱱ ᱜᱟᱱ᱾
ᱥᱚᱢᱚᱭ ᱡᱮ ᱠᱟᱹᱴᱤᱡ ᱡᱟᱦᱟᱱᱟᱜ ᱤᱡᱮ ᱠᱷᱟᱹᱛᱤᱨ ᱚᱱᱟ ᱞᱟᱹᱜᱤᱫ ᱥᱚᱢᱚᱭ ᱜᱮ ᱵᱟᱝ ᱵᱩᱡᱷᱟᱹᱜ ᱠᱤᱱᱛᱩ ᱥᱚᱢᱚᱭ ᱫᱚ ᱡᱩᱫᱤ ᱮᱰᱡᱟᱥᱴ ᱠᱟᱱ ᱫᱚ ᱩᱰᱩᱠᱚᱜ-ᱟ ᱥᱚᱢᱚᱭ᱾ ᱠᱤᱱᱛᱩ ᱟᱵᱚ ᱚᱱᱮ ᱡᱮ ᱵᱚᱦᱚᱜ ᱢᱟᱱᱮ ᱠᱟᱹᱴᱤᱡ ᱯᱚᱨᱤᱠᱠᱷᱟ ᱯᱚᱨᱤᱠᱠᱷᱟ ᱚᱱᱟ ᱵᱚᱦᱚᱜ ᱨᱮ ᱡᱮ ᱵᱚᱞᱚ ᱠᱟᱱ ᱛᱟᱵᱚᱱᱟ ᱥᱮ ᱟᱫᱚ ᱚᱱᱟ ᱠᱚᱜᱮ ᱪᱤᱱᱛᱟᱹ ᱪᱤᱱᱛᱟᱹ ᱨᱮ ᱛᱟᱦᱮᱱᱟ ᱢᱟᱱᱮ ᱠᱟᱹᱴᱤᱡ ᱵᱚᱦᱚ ᱨᱮ ᱠᱟᱹᱴᱤᱡ ᱪᱟᱯ ᱪᱟᱯ ᱜᱮ ᱵᱩᱡᱷᱟᱹᱜ-ᱟ᱾ ᱡᱮ ᱯᱚᱨᱤᱠᱷᱟ ᱢᱮᱱᱟᱜ-ᱟ᱾
ᱦᱮᱸ ᱯᱚᱨᱤᱠᱷᱟ ᱢᱮᱱᱟᱜ-ᱟ ᱯᱚᱨᱤᱠᱷᱟ ᱜᱮ ᱦᱩᱭᱩᱜ ᱠᱟᱱᱟ᱾
ᱵᱟᱝ ᱜᱟᱱᱚᱜ-ᱟ᱾
ᱦᱩᱸ, ᱡᱟᱦᱟᱱᱟᱜ ᱵᱚᱞ ᱛᱤᱭᱟ ᱠᱚ ᱡᱮᱢᱚᱱ ᱛᱟᱨᱟᱥᱤᱧ ᱛᱟᱨᱟᱥᱤᱧ ᱪᱟᱞᱟᱣ ᱜᱟᱱᱚᱜ-ᱟ ᱵᱚᱞ ᱛᱷᱤᱭᱟᱹ ᱡᱚᱛᱚ ᱜᱤᱫᱽᱨᱟᱹ ᱜᱮᱠᱚ ᱩᱰᱩᱠᱚᱜ ᱜᱮᱭᱟ ᱵᱚᱞ ᱛᱷᱤᱭᱟᱹ ᱦᱚᱸ᱾ ᱟᱨ ᱟᱨ ᱫᱟᱜ ᱫᱤᱱ ᱢᱟ ᱱᱮᱛᱟᱨ ᱢᱟ ᱱᱚᱜ-ᱚᱭ ᱱᱚᱝᱠᱟ ᱫᱟᱜ ᱮᱫᱟᱭ ᱛᱤᱥᱚ ᱫᱟᱜ ᱮᱫᱟᱭ ᱛᱤᱥᱚ ᱵᱷᱚᱞ ᱛᱷᱤᱭᱟ ᱜᱤᱫᱽᱨᱟᱹ ᱵᱟᱠᱚ ᱩᱰᱩᱠ ᱮᱱᱟ ᱛᱤᱥᱚᱜ ᱪᱟᱞᱟᱣ ᱦᱩᱭᱱᱟ᱾ ᱠᱷᱮᱞ ᱞᱮᱠᱷᱟᱱ ᱜᱤᱫᱽᱨᱟᱹ ᱠᱚ ᱟᱹᱰᱤ ᱪᱚᱨᱚᱠ ᱱᱟᱯᱟᱭᱢ ᱠᱷᱮᱞ ᱵᱟᱲᱟᱭᱟᱢ ᱛᱟᱨᱟᱥᱤᱧ ᱢᱚᱱᱮ ᱠᱚ ᱟᱹᱰᱤ ᱪᱚᱨᱚᱠ ᱵᱩᱡᱷᱟᱹᱜ-ᱟ᱾ ᱟᱨ ᱠᱷᱮᱞ ᱞᱮᱠᱷᱟᱱ ᱦᱚᱲᱢᱚ ᱠᱚᱦᱚᱸ ᱟᱹᱰᱤ ᱦᱚᱲᱢᱚ ᱵᱷᱟᱜᱮ ᱵᱩᱡᱷᱟᱹᱜ-ᱟ᱾ ᱦᱚᱲᱢᱚ ᱨᱮ ᱡᱮᱢᱚᱱ ᱱᱚᱜ-ᱚᱭ ᱫᱩᱨᱵᱚᱞ ᱫᱩᱨᱵᱚᱞ ᱦᱚᱸ ᱵᱟᱢ ᱵᱩᱡᱷᱟᱹᱜ-ᱟ, ᱠᱟᱹᱴᱤᱡ ᱯᱷᱤᱴ ᱯᱷᱟᱴ ᱵᱩᱡᱟᱜ-ᱟ ᱦᱚᱲᱢᱚ ᱠᱚ᱾ ᱛᱟᱨᱯᱚᱨ ᱚᱱᱟ ᱠᱷᱮᱞ ᱞᱮᱠᱷᱟᱱ ᱱᱚᱜ-ᱚᱭ ᱱᱩᱱᱟᱹᱜ ᱜᱷᱟᱹᱲᱤᱡ ᱨᱩᱢ ᱨᱮᱢ ᱛᱟᱦᱮᱸ ᱞᱮᱱᱟ ᱪᱤᱱᱛᱟᱹ ᱵᱟᱲᱟ ᱞᱮᱫᱟᱢ ᱦᱟᱱᱟ ᱠᱤᱪᱷᱩ ᱱᱟᱭᱟᱠᱤᱪᱷᱩ ᱦᱟᱱᱟ ᱪᱮᱛᱟᱱ ᱱᱟᱳᱭᱟ ᱱᱚᱭᱟ ᱪᱤᱛᱟᱹ ᱠᱷᱚᱱ ᱦᱟᱱᱟ ᱪᱤᱱᱛᱟᱹ᱾ ᱯᱟᱲᱦᱟᱣ ᱠᱚ ᱪᱤᱱᱛᱟᱹ ᱱᱟᱣᱟ ᱪᱤᱱᱛᱟᱹ ᱚᱲᱟᱜ ᱪᱤᱱᱛᱟᱹ ᱵᱟᱨᱦᱮ ᱪᱤᱱᱛᱟᱹ ᱢᱟᱴᱷᱨᱮᱢ ᱪᱟᱞᱟᱣ ᱞᱮᱱᱠᱷᱟᱱ ᱛᱤᱱᱟᱹᱜ ᱱᱟᱯᱟᱭ ᱠᱳᱱᱳ ᱠᱤᱪᱷᱩ ᱵᱟᱝᱟ ᱥᱩᱫᱩ ᱵᱚᱦᱚᱜ ᱨᱮ ᱪᱤᱱᱛᱟᱹ ᱛᱟᱢ ᱵᱟᱱᱩᱜ ᱵᱚᱞᱮᱧ ᱠᱷᱮᱞᱟ ᱛᱤᱱᱟᱹᱜ ᱥᱟᱹᱰᱤᱠ ᱪᱚᱨᱚᱠ ᱥᱟᱹᱦᱤᱡ᱾ ᱩᱱᱤ ᱵᱚᱞᱮᱧ ᱮᱢᱟᱭᱟ ᱩᱱᱤ ᱵᱚᱞᱮ ᱤᱢᱟᱹᱧᱟ ᱤᱧ ᱩᱱᱤᱧ ᱮᱢᱟᱭᱟ ᱱᱚᱰᱮ ᱜᱳᱞᱟ᱾ ᱢᱟᱱᱮ ᱠ ᱠᱷᱟᱱᱮᱢ ᱵᱚᱞ ᱠᱷᱮᱞ ᱤᱫᱤᱭᱟ ᱛᱮᱭ ᱨᱚᱲᱟ ᱠᱷᱟᱞᱤ ᱡᱷᱚᱛᱚ ᱠᱤᱪᱩ ᱵᱟᱫ ᱠᱟᱛᱮ ᱥᱩᱫᱩ ᱵᱚᱞ ᱠᱷᱮᱞ ᱨᱮᱜᱮ ᱵᱚᱦᱚᱜ ᱛᱟᱦᱮᱱᱟ ᱛᱚᱠᱷᱚᱱ ᱫᱚ ᱟᱨ ᱵᱟᱦᱨᱮ ᱪᱤᱱᱛᱟᱹ ᱦᱚᱸ ᱵᱟᱝᱠᱷᱟᱱ ᱛᱚᱠᱷᱚᱱ ᱢᱟᱱᱮ ᱢᱚᱱᱮ ᱠᱚ ᱟᱹᱰᱤ ᱥᱟᱱᱛᱤ ᱧᱚᱜ ᱵᱩᱡᱷᱟᱹᱜ-ᱟ ᱛᱚᱠᱷᱚᱱ ᱫᱚ᱾ ᱠᱷᱮᱞ ᱠᱟᱛᱮᱜ ᱦᱳᱭ ᱱᱚᱝᱠᱟ ᱜᱮ ᱵᱚᱞᱛᱷᱤᱭᱟᱹ ᱪᱟᱞᱟᱣ ᱞᱟᱹᱠᱛᱤ ᱠᱟᱱᱟ᱾ ᱟᱨ ᱵᱟᱢ ᱪᱟᱞᱟᱣ ᱞᱮᱱᱠᱷᱟᱱ
ᱦᱩᱸ,
ᱟᱪᱪᱷᱟ ᱚᱠᱛᱚ ᱢᱟ ᱠᱚᱢ ᱜᱮᱭᱟ ᱛᱚᱵᱮ ᱱᱤᱝᱠᱟᱹ ᱜᱮ ᱨᱚᱯᱚᱲ ᱦᱩᱭᱩᱜ-ᱟ᱾ ᱥᱮ ᱪᱮᱫ?
ᱟᱹᱻ ᱱᱤᱝᱠᱟ ᱜᱮ ᱨᱚᱯᱚᱲ ᱦᱩᱭᱩᱜ-ᱟ ᱛᱟᱦᱚᱞᱮ᱾
ᱦᱳᱭ ᱟᱨᱚ ᱤᱧ ᱦᱟᱜ ᱤᱭᱟᱹ ᱟᱵᱤᱱ ᱠᱟᱹᱱᱟᱹᱧ ᱟᱹᱵᱤᱱ ᱮᱯ ᱨᱮᱜᱮ ᱛᱟᱦᱮᱸ ᱦᱟᱛᱟᱲᱚᱜ ᱵᱤᱱ ᱦᱮᱸ᱾
ᱦᱮᱸ ᱴᱷᱤᱠ ᱜᱮᱭᱟᱞᱤᱧ ᱛᱟᱦᱮᱸ ᱦᱟᱛᱟᱲᱚᱜ ᱠᱟᱱᱟ᱾